ᱦᱮᱞᱳ
ᱦᱮᱞᱳ
ᱦᱚᱸ ᱡᱚᱦᱟᱨ ᱜᱤ ᱦᱮᱞᱳ
ᱦᱮᱞᱳ ᱨᱚᱲ ᱟᱸᱡᱚᱢᱚᱜ ᱠᱟᱱᱟ᱾
ᱦᱮᱸ ᱨᱚᱲ ᱢᱟ ᱟᱸᱡᱚᱢᱚᱜ ᱠᱟᱱ ᱛᱟᱵᱮᱱ ᱜᱮ ᱡᱚᱦᱟᱨ ᱜᱮᱤ ᱵᱟᱵᱮᱱ ᱟᱸᱡᱚᱢ ᱫᱟ
ᱟᱵᱤᱱᱟᱜ ᱨᱚᱲ ᱦᱟᱸᱜ ᱵᱟᱝ ᱟᱸᱡᱚᱢᱚᱜ ᱠᱟᱱᱟ
ᱵᱟᱵᱮᱱ ᱟᱸᱡᱚᱢᱮᱫ ᱠᱟᱱ ᱛᱮ
ᱮᱠ ᱢᱤᱱᱤᱴ ᱮᱠ ᱢᱤᱱᱤᱴ ᱦᱮᱸ ᱦᱮᱞᱳ
ᱦᱮ ᱱᱤᱛ ᱢᱟ ᱟᱸᱡᱚᱢᱚᱜᱼᱟ ᱮᱱᱟᱝ ᱠᱷᱚᱱᱱᱟᱜ ᱜᱮ ᱵ ᱟᱸᱡᱚᱢᱮᱫ ᱠᱟᱱᱟ ᱟᱵᱮᱱ ᱵᱟᱵᱮᱱ ᱟᱸᱡᱚᱢᱫᱟ
ᱚ ᱵᱟᱝ ᱟᱸᱡᱚᱢᱚᱜ ᱠᱟᱱ ᱛᱟᱦᱮᱸᱱ ᱟᱹᱞᱤᱧ ᱴᱷᱮᱡ ᱫᱚ
ᱫᱚ ᱟᱡᱚᱢ ᱮᱫᱟ ᱟᱪᱪᱷᱟ ᱪᱷᱟ ᱡᱚᱦᱟᱸᱨ ᱜᱮ ᱩ
ᱦ ᱪᱮᱫ ᱞᱮᱠᱟ ᱡᱚᱛᱚ ᱱᱟᱯᱟᱭ ᱵᱟᱲᱟ ᱜᱮᱛᱚ
ᱦᱮᱸ ᱱᱟᱯᱟᱭ ᱵᱟᱲᱟ ᱜᱮ
ᱦᱩ ᱦᱮᱸ ᱟᱹᱞᱤᱧ ᱦᱚᱸ ᱱᱟᱯᱟᱭ ᱵᱟᱲᱟ ᱜᱮ
ᱟᱪᱪᱷᱟ ᱪᱷᱟ ᱪᱷᱟ ᱟᱫᱚ ᱦᱚᱸᱜ ᱚᱠᱟ ᱠᱚ ᱤᱫᱤ ᱠᱟᱛᱮᱫ ᱞᱟᱝ ᱜᱟᱲᱢᱟᱨᱟᱣ ᱜᱮᱭᱟ
ᱚᱱᱠᱟ ᱦᱚᱸ ᱠᱟᱛᱷᱟ ᱠᱟᱛᱷᱟ ᱛᱮᱢᱟ ᱟᱹᱰᱤ ᱜᱟᱱ ᱠᱟᱛᱷᱟ ᱜᱮ ᱢᱮᱱᱟᱜᱼᱟ ᱟᱫᱚ ᱱᱤᱛᱚᱜ ᱫᱚᱦ ᱦᱟᱜ ᱱᱚᱜ-ᱚᱭ ᱫᱟᱜ ᱡᱟᱹᱯᱩᱫ ᱪᱟᱞᱟᱜ ᱠᱟᱱ ᱜᱮᱭᱟ ᱱᱚᱛᱮ ᱦᱚᱸ ᱱᱤᱛᱚᱜ ᱦᱚᱸᱭ ᱫᱟᱜ ᱮᱫ ᱜᱮᱭᱟ ᱛᱚ ᱟᱪᱪᱷᱟ ᱚᱱᱛᱮ ᱫᱚ ᱱᱤᱛᱚᱜ ᱫᱚ ᱪᱮᱫ ᱞᱮᱠᱟ ᱫᱟᱜ ᱫᱚ ᱦᱟᱜ
ᱱᱤᱛᱚᱜ ᱫᱚ ᱵᱟᱭ ᱫᱟᱜ ᱫᱟ ᱮᱱᱟᱝ ᱛᱷᱚᱲᱟ ᱮᱱᱟᱝ ᱧᱚᱜ ᱫᱟᱜ ᱮᱫ ᱠᱟᱱ ᱛᱟᱦᱮᱸᱱᱟ
ᱦᱮᱸ
ᱚ ᱟᱫᱚ ᱦᱩᱲᱩ ᱨᱚᱦᱚᱭ ᱵᱟᱲᱟ ᱦᱩᱭ ᱜᱚᱱ ᱮᱱᱟ
ᱦᱮᱸ ᱢᱤᱫ ᱵᱟᱨ ᱦᱟᱸᱜ ᱮᱦᱚᱵ ᱜᱚᱫ ᱟᱠᱟᱱᱟ ᱱᱚᱜᱚᱭ ᱦᱚᱞᱟ ᱢᱟᱫᱷᱮᱨ ᱠᱷᱚᱱ ᱱᱟᱥᱮ ᱱᱟᱜ ᱫᱟᱜ ᱫᱚᱭ ᱧᱟᱢ ᱜᱚᱫ ᱟᱠᱟᱫᱟᱭ ᱫᱟᱜ ᱴᱟᱺᱜᱤ ᱨᱮᱜᱮ ᱛᱟᱦᱮᱸ ᱦᱩᱭ ᱞᱮᱱᱟ
ᱦᱮᱸ
ᱦᱩ
ᱛᱟᱦᱚᱞᱮ ᱟᱹᱰᱤ ᱡᱳᱨ ᱫᱟᱨ ᱯᱮ ᱞᱟᱜᱟᱣ ᱠᱟᱫᱟ
ᱦᱮᱸ ᱦᱮᱸ ᱛᱟᱦᱚᱞᱮ ᱟᱯᱮ ᱠᱚ ᱥᱮᱱ ᱫᱚ ᱪᱮᱫ ᱞᱮᱠᱟ
ᱦᱮᱸ ᱟᱞᱮ ᱥᱮᱫ ᱢᱟ ᱨᱚᱦᱚᱭ ᱦᱩᱭ ᱧᱚᱜ ᱠᱟᱱᱟ ᱟᱫᱚ ᱠᱤᱪᱷᱩ ᱟᱨᱦᱚᱸ ᱵᱟᱹᱠᱤ ᱢᱮᱱᱟᱜᱼᱟ
ᱦᱮᱸ ᱚᱱᱠᱟᱜᱮ ᱱᱤᱛ ᱮᱦᱚᱵ ᱟᱠᱟᱱᱟ ᱜᱚᱴᱟ ᱥᱮᱫ ᱜᱮ ᱫᱟᱜ ᱜᱮᱛᱚ ᱵᱟᱭ ᱫᱟᱜ ᱮᱫ ᱛᱟᱦᱮᱸᱱᱟ ᱚᱱᱠᱟ ᱫᱚ ᱟᱨ ᱛᱚᱞᱟ ᱠᱚᱦᱚᱸ ᱟᱹᱰᱤ ᱦᱟᱨᱟ ᱱᱤᱭᱟᱭ ᱠᱤᱪᱷᱩ ᱫᱚ ᱠᱟᱹᱴᱤᱡ ᱜᱮᱭᱟ ᱦᱩᱰᱤᱧ ᱜᱮᱭᱟ ᱟᱨ ᱡᱟᱦᱟᱸ ᱠᱚ ᱦᱟᱨᱟ ᱧᱚᱜ ᱠᱟᱱᱟ ᱚᱱᱟ ᱠᱚ ᱜᱮ ᱦᱟᱸᱜ ᱨᱚᱦᱚᱭ ᱵᱟᱲᱟᱭ ᱦᱩᱭᱩᱜ ᱠᱟᱱᱟ
ᱟᱪᱪᱷᱟ ᱟᱪᱪᱷᱟ
ᱦᱮᱸ
ᱟᱮᱧ ᱢᱮᱱᱮᱫ ᱠᱟᱱᱫᱚ ᱫᱚ ᱟᱱᱮ ᱦᱩᱲᱩ ᱨᱚᱦᱚᱭ ᱫᱚ ᱢᱟᱱᱮ ᱥᱮᱨᱢᱟ ᱫᱟᱜ ᱛᱮᱜᱮ ᱥᱮ ᱟᱨᱚᱸ ᱡᱟᱦᱟᱱᱟᱜ ᱵᱮᱵᱚᱥᱛᱟ ᱚᱱᱠᱟ ᱢᱮᱱᱟᱜ ᱩᱱᱠᱩ
ᱚᱱᱠᱟ ᱵᱮᱵᱚᱥᱛᱷᱟ ᱫᱚ ᱵᱟᱹᱱᱩᱜᱼᱟ ᱱᱚᱝᱠᱟ ᱤᱭᱟᱹ ᱥᱮᱨᱢᱟ ᱫᱟᱜ ᱠᱚᱛᱮ ᱜᱮ ᱟᱨ ᱦᱩᱸ ᱵᱚᱪᱷᱚᱨ ᱨᱮᱫᱚ ᱚᱱᱠᱟ ᱢᱤᱫ ᱫᱷᱟᱣ ᱜᱮ ᱪᱟᱥᱚᱜᱼᱟ ᱟᱨ ᱜᱟᱰᱟ ᱢᱮᱱᱟᱜᱼᱟ ᱜᱟᱰᱟ ᱠᱮᱱᱮᱞ ᱫᱟᱜ ᱛᱮ ᱟᱨᱠᱤ ᱚᱱᱟ ᱥᱩᱨ ᱠᱚᱨᱮᱱᱟᱜ ᱠᱤᱪᱷᱩ ᱨᱚᱦᱚᱭᱚᱜ ᱜᱮᱭᱟ ᱵᱚᱪᱷᱚᱨ ᱨᱮ ᱵᱟᱨ ᱫᱷᱟᱣ ᱚᱸᱰᱮ ᱫᱚ
ᱚᱱᱮ ᱚᱱᱟ ᱰᱩᱠᱟᱹ ᱛᱮᱫᱚ ᱟᱨᱮᱡ
ᱦᱮᱸ ᱦᱮᱸ ᱚᱱᱠᱟ ᱟᱨ ᱵᱟᱝᱠᱷᱟᱱ ᱱᱤᱛᱚᱜ ᱫᱚ ᱦᱟ ᱚᱱᱮ ᱢᱮᱥᱤᱱ ᱢᱮᱱᱟᱜᱼᱟ
ᱦᱩᱹ ᱢᱮᱥᱤᱱ ᱛᱮ ᱫᱟᱜ ᱟᱨᱮᱡ ᱫᱟᱭ
ᱦᱮᱸ ᱢᱟᱲᱟᱝ ᱛᱮᱫᱚ ᱚᱱᱟ ᱰᱩᱠᱟᱹᱜ ᱠᱚᱛᱮ ᱜᱮ
ᱢ
ᱛᱟᱦᱞᱮ ᱚᱱᱛᱮ ᱫᱚ ᱪᱮᱫ ᱞᱮᱠᱟ ᱵᱚᱪᱷᱚᱨ ᱨᱮ ᱪᱟᱥ ᱵᱟᱥ ᱫᱚ ᱪᱮᱫ ᱞᱮᱠᱟ ᱵᱟᱨ ᱫᱷᱟᱣ ᱥᱮ ᱢᱤᱫ ᱫᱷᱟᱣ ᱜᱮ
ᱚᱱᱛᱮ ᱦᱩᱲᱩ ᱢᱟ ᱵᱟᱨ ᱫᱷᱟᱣ ᱟᱞᱮ ᱱᱚᱱᱛᱮ ᱫᱚ ᱜᱚᱝᱠᱮ ᱪᱮᱫ ᱤᱧ ᱞᱟᱹᱭ ᱟᱵᱮᱱᱟ ᱟᱫᱚ ᱦᱩᱲᱩ ᱫᱚ ᱱᱮ ᱤᱱᱟᱹ ᱵᱟᱨ ᱫᱷᱟᱣ ᱟᱨ ᱡᱚᱸᱰᱨᱟ ᱢᱤᱫ ᱫᱷᱟᱣ ᱯᱮ ᱫᱷᱟᱣ ᱯᱮᱭᱟ ᱯᱷᱚᱥᱚᱞ ᱟᱨᱠᱤ ᱤᱭᱟᱹ ᱫᱚ
ᱚ ᱱᱤᱛᱚᱜ ᱫᱚ ᱡᱟᱹᱥᱛᱤ ᱠᱟᱭ ᱛᱮᱫᱚ ᱚᱱᱟ ᱥᱟᱠ ᱥᱚᱵᱽᱡᱤ ᱠᱚᱜᱮ ᱦᱜ ᱟᱲᱟᱜ ᱥᱟᱠᱟᱢ ᱠᱚ ᱫᱚᱢᱮ ᱪᱟᱥᱚᱜ ᱜᱮ ᱦᱟᱜ ᱟᱞᱩ ᱠᱚ ᱠᱚᱯᱤ ᱠᱚ ᱵᱮᱸᱜᱟᱲ ᱠᱚ ᱵᱤᱞᱟᱛᱤ ᱠᱚ
ᱚᱸ
ᱮ ᱦᱩᱲᱩ ᱠᱚᱫᱚ ᱦᱟᱸᱜ ᱢᱤᱫ ᱫᱷᱟᱣ ᱜᱮ ᱟᱨ ᱡᱚᱱᱰᱨᱟ ᱫᱚ ᱦᱟᱜ ᱱᱚᱜᱼᱚᱭ ᱱᱤᱛᱚᱜ ᱜᱮ ᱦᱟᱸᱜ ᱨᱚᱦᱚᱭᱚᱜ ᱠᱟᱱᱟ ᱢᱟᱱᱮ ᱤᱭᱟᱹᱜ ᱠᱟᱱᱟ ᱟᱨᱠᱤ ᱯᱟᱠᱚᱴᱚᱜ ᱠᱟᱱᱟ ᱡᱚᱛᱚᱜᱮ
ᱟᱪᱪᱷᱟ ᱟᱪᱪᱷᱟ ᱦᱮᱸ ᱚ
ᱟᱨ ᱛᱟᱦᱚᱞᱮ ᱚᱱᱛᱮ ᱫᱚ ᱡᱚᱱᱰᱨᱟ ᱢᱟᱵᱤᱱ ᱞᱟᱹᱭ ᱠᱮᱫ ᱜᱮᱭᱟ ᱨᱟᱦᱮᱲ ᱠᱚᱫᱚ ᱠᱚ ᱮᱨ ᱜᱮᱭᱟ ᱥᱮ
ᱨᱟᱦᱮᱲ ᱫᱚ ᱚᱱᱠᱟ ᱫᱚ ᱟᱹᱰᱤ ᱥᱮᱫᱟᱭ ᱧᱚᱜ ᱮᱨ ᱦᱩᱭᱩᱜ ᱠᱟᱱ ᱛᱟᱦᱮᱱᱟ ᱟᱫᱚ ᱟᱱᱮ ᱱᱤᱛᱚᱜ ᱫᱚ ᱚᱱᱟ ᱫᱚ ᱠᱤ
ᱱᱚᱛᱮ ᱚᱱᱠᱟ ᱜᱟᱹᱰᱤ ᱢᱤᱫ ᱵᱟᱨ ᱦᱚᱲ ᱡᱩᱫᱤ ᱠᱚ ᱡᱚᱱᱰᱨᱟ ᱥᱟᱶ ᱮ ᱠᱟᱜ ᱠᱟᱱᱟ ᱠᱚ ᱛᱟᱞᱦᱮ ᱢᱟ ᱞᱟᱹᱭ ᱢᱮ
ᱦᱮᱸ ᱚᱱᱮ ᱵᱮᱱ ᱞᱟᱹᱭ ᱠᱮᱫ ᱡᱮ ᱜᱟᱰᱟ ᱠᱚ ᱟᱫᱚ ᱚᱱᱮ ᱦᱟᱠᱩ ᱫᱚ ᱪᱟᱴᱟᱣ ᱵᱟᱲᱟ ᱦᱩᱭᱩᱜ ᱠᱟᱱᱟ ᱥᱮ ᱵᱟᱝ ᱥᱮ ᱪᱮᱫ ᱞᱮᱠᱟ
ᱠᱟ ᱦᱟᱠᱩ ᱥᱟᱵ ᱠᱚ
ᱦᱮᱸ
ᱦᱸ ᱜᱟᱰᱟ ᱨᱮᱫᱚ ᱚᱱᱠᱟ ᱫᱚ ᱵᱟᱝ ᱥᱟᱵ ᱵᱟᱲᱟ ᱦᱩᱭ ᱟᱠᱟᱱᱟ ᱜᱟᱰᱟ ᱨᱮᱫᱚ ᱚᱠᱟ ᱵᱚᱪᱷᱚᱨ ᱫᱤᱱ ᱦᱟᱸᱜ ᱵᱟᱨ ᱫᱷᱟᱣ ᱠᱚ ᱥᱟᱵᱚᱜ ᱜᱮᱭᱟ ᱦᱟᱸᱜ ᱧᱩᱢ ᱠᱟᱛᱮᱜ ᱜᱮᱠᱟᱨ ᱴᱚᱞᱟ ᱯᱟᱲᱟ ᱡᱚᱛᱚ ᱟᱛᱩ ᱦᱚᱲ ᱢᱮᱥᱟ ᱠᱟᱛᱮᱜ ᱜᱮ
ᱟᱨ ᱩᱱᱠᱩ ᱫᱚ ᱦᱟᱸᱜ ᱱᱤᱛᱚᱜ ᱫᱚ ᱱᱚᱜᱼᱚᱭ ᱡᱟᱹᱯᱩᱫ ᱟᱬᱜᱚ ᱠᱚᱫᱚ ᱦᱟᱸᱜ ᱠᱷᱮᱛ ᱵᱟᱹᱫᱽ ᱠᱚᱨᱮᱜ ᱜᱮ ᱦᱟᱠᱩ ᱠᱚ ᱨᱟᱠᱟᱵ ᱵᱟᱲᱟᱜ ᱠᱟᱱᱟ ᱩᱱᱠᱩ ᱰᱟᱲᱠᱚᱹ ᱯᱩᱴᱷᱤ ᱞᱮᱧᱡᱨᱟ ᱠᱚᱜᱮ ᱦᱟᱜ
ᱟᱪᱪᱷᱟ ᱟᱪᱪᱷᱟ
ᱛᱟᱦᱮ ᱚᱱᱛᱮ ᱫᱚ ᱪᱮᱫ ᱞᱮᱠᱟ ᱦᱟᱹᱠᱩ ᱠᱚᱫᱚᱠᱚ ᱧᱟᱢᱚᱜ ᱜᱮᱭᱟ ᱛᱟᱦᱮ
ᱦᱮᱸ ᱜᱟᱰᱟ ᱢᱟ ᱵᱟᱹᱱᱩᱜ ᱟᱫᱚ ᱚᱱᱮ ᱡᱚᱞᱟ ᱠᱚᱨᱮ ᱜᱮ
ᱚ ᱦᱚᱸ
ᱡᱚᱞᱞᱟ ᱜᱟᱹᱨᱟᱹ ᱠᱚ ᱜᱚᱡ ᱠᱚ ᱪᱟᱞᱟᱣ ᱵᱟᱲᱟ ᱦᱩᱭᱩᱜᱼᱟ ᱡᱷᱟᱹᱲᱤ ᱠᱚ ᱤᱫᱤ ᱠᱟᱛᱮ ᱤᱧ ᱚᱰᱟᱜ ᱡᱚᱴᱚ ᱠᱟᱫᱟ ᱫᱚᱥᱚᱫ ᱜᱮᱭᱟ
ᱛᱟᱞᱮ ᱤᱭᱟᱹᱮ ᱠᱚᱛᱚ ᱵᱚᱲᱥᱤ ᱰᱟᱝ ᱠᱚᱛᱮ ᱫᱚ
ᱦᱮᱸ ᱵᱚᱞᱥᱤ ᱰᱟᱝ ᱠᱚᱛᱮ ᱦᱚᱸ ᱵᱟᱹᱲᱥᱤ ᱰᱟᱝ ᱠᱚᱫᱚ ᱫᱚ ᱩᱱᱟᱹᱜ ᱡᱟᱹᱥᱛᱤ ᱫᱚ ᱵᱟᱝ ᱠᱚᱢᱟᱣ ᱧᱚᱜ ᱜᱮᱭᱟ ᱟᱫᱚ ᱚᱱᱟ ᱡᱷᱟᱹᱞᱤ ᱠᱚᱛᱮ ᱜᱮ ᱡᱟᱹᱥᱛᱤ ᱫᱚ
ᱦᱮᱸ ᱵᱟᱹᱲᱥᱤ ᱫᱟᱝ ᱠᱚᱛᱮ ᱫᱚ ᱦᱟᱜ ᱛᱟᱸᱜᱤ ᱠᱟᱜ ᱦᱩᱭᱩᱜᱼᱟ ᱫᱩᱲᱩᱵ ᱠᱚᱜ ᱦᱩᱭᱩᱜᱼᱟ
ᱯᱷᱮᱫ ᱫᱚ ᱯᱷᱮᱫ ᱞᱮᱱᱟ
ᱦᱮᱸ ᱛᱟᱦᱞᱮ ᱚᱱᱛᱮ ᱫᱚ ᱜᱚᱝᱠᱮ ᱟᱯᱮ ᱚᱱᱛᱮ ᱫᱚ ᱪᱮᱫ ᱠᱚ ᱢᱮᱱᱫᱟ ᱚᱱᱠᱟ ᱢᱮᱞᱟᱱ ᱫᱤᱥᱚᱢ ᱠᱟᱱᱟ ᱥᱮ ᱚᱱᱠᱟ ᱵᱤᱨ ᱵᱩᱨᱩ ᱵᱩᱨᱩ ᱫᱤᱥᱚᱢ
ᱟᱞᱮ ᱥᱮᱫ ᱫᱚ ᱱᱚᱝᱠᱟ ᱫᱚ ᱵᱤᱨᱼᱵᱩᱨᱩ ᱫᱚ ᱥᱮᱨᱚᱠᱚᱢ ᱫᱚ ᱵᱟᱹᱱᱩᱜᱼᱟ ᱟᱫᱚ ᱚᱱᱮ ᱾ ᱱᱤᱝᱠᱟᱱᱟᱜ ᱡᱟᱭᱜᱟ ᱠᱟᱱ ᱜᱮᱭᱟ ᱪᱟᱥ ᱟᱵᱟᱫ ᱢᱟᱱᱮ ᱡᱟᱭᱜᱟ ᱠᱟᱱ ᱜᱮᱭᱟ ᱾ ᱵᱤᱨᱼᱵᱩᱨᱩ ᱫᱚ ᱚᱱᱠᱟ ᱫᱚ ᱵᱟᱹᱱᱩᱜᱼᱟ ᱾
ᱟᱫᱚ ᱚᱱᱟ ᱛᱚᱵᱮᱱ ᱞᱟᱹᱭ ᱠᱮᱫᱟ ᱡᱮ ᱟᱯᱮ ᱥᱮᱫ ᱫᱚ ᱦᱟᱜ ᱵᱚᱪᱷᱚᱨ ᱨᱮ ᱵᱟᱨ ᱫᱷᱟᱣ ᱠᱚ ᱪᱟᱥᱟ ᱫᱟᱜ ᱠᱚᱨᱮᱱᱟᱜ ᱚᱱᱠᱟ ᱟᱱᱟᱴ ᱠᱚ ᱫᱚ ᱵᱟᱝ ᱧᱮᱞᱚᱜᱼᱟ ᱵᱟᱝ ᱾
ᱦᱮᱸ ᱵᱟᱹᱱᱩᱜᱼᱟ ᱫᱟᱜ ᱫᱚ ᱟᱹᱰᱤ ᱟᱸᱴ ᱜᱮ ᱢᱮᱱᱟᱜᱼᱟ ᱱᱚᱱᱛᱮ ᱫᱚ ᱾ ᱫᱚᱢᱮ ᱦᱚᱸ ᱵᱟᱝ ᱡᱟᱹᱥᱛᱤ ᱫᱚ ᱯᱚᱸᱪᱤᱥ ᱯᱷᱚᱴᱚᱢ ᱵᱤᱜ ᱨᱮᱭᱟᱜ ᱜᱮ ᱫᱟᱜ ᱧᱟᱢᱚᱜᱼᱟ ᱾
ᱦᱮᱸ ᱱᱚᱛᱮ ᱫᱚᱜ ᱠᱟᱹᱴᱤᱡ ᱫᱟᱜ ᱨᱮᱱᱟᱜ ᱥᱚᱝᱠᱚᱴ ᱫᱚ ᱱᱟᱥᱮ ᱫᱚ ᱢᱮᱱᱟᱜ ᱜᱮᱭᱟ ᱦᱟᱜ ᱾ ᱪᱟᱥ ᱵᱟᱥ ᱤᱫᱤ ᱠᱟᱛᱮᱜ ᱜᱮᱦᱟ ᱱᱚᱛᱮ ᱫᱚ ᱵᱩᱨᱩ ᱫᱤᱥᱚᱢᱚᱱ ᱛᱚ ᱾ ᱚᱲᱟᱜ ᱥᱩᱨ ᱠᱷᱚᱱᱜᱮ ᱵᱤᱨ ᱨᱮᱱᱟᱜ ᱮᱦᱚᱵ ᱫᱚ ᱱᱟᱥᱮ ᱛᱟᱲᱟᱢ ᱞᱮᱠᱷᱟᱱ ᱵᱩᱨᱩ ᱥᱮᱴᱮᱨᱚᱜᱼᱟ ᱾ ᱟᱫᱚ ᱵᱤᱨ ᱵᱩᱨᱩ ᱨᱮᱱᱟᱜ ᱜᱮ ᱦᱟᱸᱜ ᱫᱟᱨᱮ ᱥᱟᱠᱟᱢ ᱤᱭᱟᱹ ᱠᱚᱜᱮ ᱾ ᱥᱟᱦᱟᱱ ᱯᱟᱞᱟ ᱠᱚᱛᱮ ᱠᱟᱹᱴᱤᱡ ᱠᱤᱥᱟᱹᱲ ᱧᱚᱜ ᱜᱮ ᱞᱟᱹᱭ ᱜᱟᱱᱚᱜᱼᱟ ᱾
ᱦᱩᱸ ᱾
ᱛᱟᱦᱚᱞᱮ ᱜᱚᱢᱠᱮ ᱚᱱᱛᱮ ᱫᱚ ᱾ ᱱᱟ ᱟᱵᱚ ᱯᱚᱨᱵᱽ ᱯᱩᱱᱟᱹᱭ ᱠᱚᱨᱮ ᱯᱤᱴᱷᱟᱹ ᱞᱟᱴᱷᱟ ᱠᱚᱫᱚ ᱥᱟᱠᱟᱢ ᱠᱚᱫᱚ ᱛᱟᱦᱚᱞᱮ ᱚᱠᱟ ᱠᱚᱨᱮ ᱯᱮ ᱾ ᱧᱟᱢ ᱜᱮ ᱯᱟᱛᱲᱟ ᱯᱤᱴᱷᱟᱹ ᱠᱚ ᱾
ᱚᱸ ᱯᱟᱛᱲᱟ ᱯᱤᱴᱷᱟᱹ ᱠᱚ ᱟᱞᱮ ᱥᱮᱱ ᱢᱟ ᱱ ᱾ ᱟᱫᱚ ᱚᱱᱠᱟ ᱚᱱᱟ ᱠᱟᱭᱨᱟ ᱥᱟᱠᱟᱢ ᱛᱮ ᱜᱮ ᱞᱮ ᱵᱮᱱᱟᱣ ᱵᱟᱲᱟᱭᱟ ᱡᱟᱹᱥᱛᱤ ᱢᱟᱡᱷᱮ ᱢᱚᱫᱫᱷᱮ ᱟᱫᱚ
ᱛᱟᱦᱞᱮ ᱚᱱᱟ ᱤᱭᱟᱹ ᱥᱟᱨᱡᱚᱢ ᱥᱟᱠᱟᱢ ᱯᱟᱛᱲᱟ ᱠᱚᱛᱮ ᱫᱚ ᱵᱟᱝ ᱾
ᱵᱟᱝ ᱵᱟᱝ ᱵᱟᱝ ᱾ ᱵᱤᱥᱤᱨᱵᱟᱫᱽ ᱫᱚᱣᱨᱱᱟ ᱜᱚᱢᱠᱟ
ᱛᱟᱦᱚᱞᱮ ᱜᱚᱢᱠᱮ ᱱᱚᱣᱟ ᱤᱭᱟᱹ ᱟᱵᱚ ᱤᱭᱟᱹ ᱫᱚᱵᱮᱱ ᱟᱸᱡᱚᱢ ᱟᱠᱟᱫ ᱜᱮᱭᱟ ᱛᱚ ᱟᱵᱚ ᱯᱟᱴᱟᱵᱤᱫᱟᱹ ᱯᱟᱛᱟ ᱾
ᱦᱩᱸ
ᱯᱟᱴᱟᱵᱤᱫᱟᱹ ᱯᱟᱛᱟ ᱫᱚ ᱵᱮᱱ ᱟᱸᱡᱚᱢ ᱟᱠᱟᱫ ᱜᱮᱭᱟ ᱛᱚ ᱾
ᱠᱟᱛᱨᱟ ᱢᱚᱨᱩ ᱯᱟᱛᱟ ᱾
ᱵᱟᱝ ᱜᱮ ᱯᱟᱴᱟᱵᱤᱫᱟᱹ ᱾
ᱚ ᱯᱟᱴᱟᱵᱤᱫᱟᱹ ᱟᱪᱪᱷᱟ ᱟᱪᱪᱷᱟ ᱪᱷᱟ ᱦᱮᱸ ᱦᱮᱸ ᱟᱸᱡᱚᱢ ᱟᱸᱡᱚᱢ ᱾
ᱜᱳᱴᱟ ᱟᱵᱚ ᱜᱳᱴᱟ ᱦᱟᱱᱛᱮ ᱱᱟᱛᱮ ᱨᱮᱱ ᱾ ᱟᱵᱚ ᱦᱟᱱᱟ ᱫᱤᱥᱚᱢ ᱱᱚᱣᱟ ᱫᱤᱥᱚᱢ ᱠᱚ ᱨᱮᱱ ᱦᱚᱲ ᱠᱚ ᱟᱵᱚ ᱨᱮᱱ ᱥᱟᱱᱛᱟᱲ ᱠᱚ ᱡᱚᱲᱚᱜ ᱛᱟᱵᱚᱱᱟ ᱛᱚ ᱚᱸᱰᱮ ᱚᱱᱟ ᱯᱟᱛᱟ ᱨᱮᱫᱚ ᱾
ᱟᱫᱚ ᱡᱟᱦᱟᱸ ᱠᱚ ᱵᱟ ᱾ ᱠᱚ ᱡᱚᱢ ᱱᱟᱹᱣᱟᱹᱭ ᱟᱠᱟᱫ ᱞᱮᱠᱟ ᱫᱚ ᱤᱭᱟᱹ ᱥᱟᱨᱡᱚᱢ ᱥᱟᱠᱟᱢ ᱯᱟᱛᱲᱟ ᱯᱤᱴᱷᱟᱹ ᱥᱩᱠᱨᱤ ᱡᱤᱞ ᱯᱤᱴᱷᱟᱹ ᱩᱱᱠᱩ ᱾ ᱩᱱᱠᱩ ᱫᱚ ᱦᱟᱸᱜ ᱚᱸᱰᱮ ᱦᱚᱸ ᱧᱟᱢᱚᱜ ᱜᱮᱭᱟ ᱚᱱᱠᱟ ᱾ ᱥᱟᱴ ᱴᱟᱠᱟ ᱟᱥᱤ ᱴᱟᱠᱟ ᱚᱱᱠᱟ ᱯᱟᱛᱲᱟ ᱜᱮ ᱡᱤᱞ ᱯᱤᱴ--᱾ ᱴᱷᱟᱹ ᱠᱚᱜᱮ ᱦᱟᱜ ᱟᱫᱚ ᱚᱱᱠᱟ ᱥᱟᱺᱜᱤᱧ ᱥᱟᱺᱜᱤᱧ ᱫᱤᱥᱚᱢ ᱨᱮᱱ ᱠᱚ ᱦᱮᱡ ᱞᱮᱱᱟᱱ ᱡᱚᱢ ᱱᱟᱹᱣᱟᱹᱭᱚᱜ ᱜᱮᱭᱟᱠᱟ ᱟᱫᱚᱧ ᱞᱟᱹᱭ ᱮᱫᱟ ᱯᱟᱞᱮᱱ ᱡᱚᱫᱤ ᱵᱮᱱ ᱥᱮᱱ ᱵᱟᱲᱟ ᱟᱠᱟᱱ ᱠᱷᱟᱱ ᱾
ᱟᱹᱞᱤᱧ ᱦᱚᱸ ᱵᱟᱞᱤᱧ ᱪᱟᱞᱟᱣ ᱵᱟᱲᱟ ᱟᱠᱟᱱᱟ ᱠᱷᱟᱞᱤ ᱟᱸᱡᱚᱢ ᱵᱟᱲᱟ ᱟᱠᱟᱫᱟᱞᱤᱧ ᱾
ᱦᱮᱸ ᱦᱮᱸ ᱾ ᱫᱟᱬᱟ ᱟᱹᱜᱩ ᱦᱚᱸ ᱞᱟᱹᱠᱛᱤ ᱠᱟᱱ ᱜᱮᱭᱟ ᱥᱟᱺᱜᱤᱧ ᱥᱟᱺᱜᱤᱧ ᱫᱤᱥᱚᱢ ᱠᱚᱦᱚ ᱾ ᱧᱮᱞ ᱟᱜᱩ ᱫᱚ ᱾
ᱠᱷᱮᱫ ᱵᱮᱫ ᱜᱮ ᱾
ᱦᱩᱸᱩᱜ ᱾ ᱟᱫᱚ ᱦᱟᱸᱜ ᱱᱤᱛᱚᱜ ᱫᱚ ᱱᱚᱛᱮ ᱫᱚ ᱦᱟᱸᱜ ᱟᱞᱮ ᱥᱮᱫ ᱫᱚ ᱢᱮᱱᱫᱚ ᱾ ᱱᱚᱜᱼᱚᱭ ᱵᱩᱨᱩ ᱵᱚᱸᱜᱟ ᱠᱚ ᱱᱤᱛᱚᱜ ᱦᱩᱭ ᱵᱟᱲᱟᱜ ᱠᱟᱱᱟ ᱚᱱᱟ ᱠᱚᱜᱮ ᱢᱤᱫᱵᱟᱨ ᱥᱮᱱ ᱵᱟᱲᱟ ᱦᱩᱭᱩᱜ ᱠᱟᱱᱟ ᱧᱮᱞ ᱵᱟᱲᱟ
ᱟᱪᱪᱷᱟ ᱾
ᱦᱮᱸ ᱾
ᱟᱨ ᱡᱮᱨᱚᱠᱚᱢ ᱵᱮᱱ ᱞᱟᱹᱭ ᱠᱮᱫᱟ ᱜᱚᱝᱠᱮ ᱡᱮ ᱵᱤᱨ ᱠᱚ ᱤᱭᱟᱹ ᱠᱚ ᱤᱭᱟᱹ ᱠᱚ ᱢᱮᱱᱟᱜᱼᱟ ᱵᱤᱨ ᱠᱚ ᱢᱮᱱᱟᱜᱼᱟ ᱟᱫᱚ ᱾ ᱥᱮᱸᱫᱽᱨᱟ ᱠᱚ ᱵᱟᱝ ᱪᱟᱞᱟᱣ ᱵᱟᱲᱟ ᱦᱩᱭᱩᱜ ᱠᱟᱱᱟ ᱾
ᱥᱮᱸᱫᱽᱨᱟ ᱠᱚᱫᱚ ᱦᱟᱸᱜ ᱪᱟᱞᱟᱣ ᱫᱚ ᱪᱟᱞᱟᱣ ᱵᱟᱲᱟᱜ ᱜᱮ ᱦᱟᱸᱜ ᱟᱫᱚ ᱚᱱᱟ ᱛᱮᱦᱚᱸ ᱾ ᱮᱢᱱᱤ ᱟᱛᱩ ᱚᱲᱟᱜ ᱠᱚᱨᱮ ᱛᱟᱦᱮᱸ ᱞᱮᱱᱠᱷᱟᱱ ᱫᱚ ᱾ ᱦᱮ ᱞᱤᱱᱤᱝ ᱜᱟᱛᱮ ᱠᱚ ᱥᱟᱶ ᱡᱚᱴᱟᱣ ᱠᱟᱛᱮ ᱪᱟᱞᱟᱣ ᱢᱟ ᱦᱩᱭ ᱠᱟᱱ ᱜᱮᱭᱟ ᱛᱟᱯᱚᱨ ᱾ ᱡᱟᱦᱟᱸ ᱥᱚᱢᱚᱭ ᱨᱮᱱᱟᱜ ᱟᱵᱚ ᱥᱮᱸᱫᱽᱨᱟ ᱠᱟᱨᱠᱟ ᱢᱮᱱᱟᱜ ᱛᱟᱵᱚᱱᱟ ᱡᱟᱦᱟᱸ ᱚᱱᱟ ᱫᱚ ᱦᱩᱭ ᱾ ᱦᱩᱭᱩᱜ ᱜᱮᱭᱟ ᱦᱟᱸᱜ ᱟᱛᱳ ᱦᱚᱲ ᱠᱚ ᱾ ᱴᱚᱞᱟ ᱯᱟᱲᱟ ᱨᱮᱱ ᱦᱚᱲ ᱠᱚ ᱢᱮᱥᱟ ᱠᱟᱛᱮᱜ ᱡᱟᱦᱟᱸ ᱥᱟᱺᱜᱤᱧ ᱥᱟᱜᱤᱧ ᱥᱮᱸᱫᱽᱨᱟ ᱪᱟᱞᱟᱜ ᱦᱩᱭᱩᱜᱼᱟ᱾ ᱩᱱᱠᱩ ᱵᱤᱨ ᱥᱩᱠᱨᱤ ᱠᱚ ᱠᱩᱞᱟᱹᱭ ᱠᱚ ᱛᱚᱨᱦᱚᱫ ᱠᱚ ᱧᱟᱢ ᱫᱚᱠᱚ ᱧᱟᱢᱚᱜ ᱜᱮᱭᱟ᱾
ᱟᱪᱪᱷᱟ ᱟᱪᱪᱷᱟ᱾
ᱦᱮᱸ ᱟᱫᱚ ᱱᱤᱛᱚᱜ ᱫᱚ ᱦᱟᱸᱜ ᱚᱱᱠᱟ ᱫᱚ ᱵᱟᱠᱚ ᱧᱮᱞ ᱟᱠᱟᱱᱟ ᱟᱹᱰᱤ ᱜᱟᱱ ᱜᱮ ᱟᱫ ᱫᱚ ᱠᱚ ᱟᱫ ᱪᱟᱵᱟ ᱟᱠᱟᱱᱟ ᱟᱫᱚ ᱢᱮᱱᱟᱜ ᱠᱚ ᱠᱷᱟᱱ ᱫᱚ ᱢᱤᱫᱵᱟᱨ ᱠᱩᱞᱟᱹᱭ ᱠᱚᱜᱮ ᱩᱱᱠᱩ ᱛᱩᱲ ᱠᱚᱜᱮ ᱟᱨ ᱟᱹᱰᱤ ᱧᱮᱞ ᱜᱟᱱᱚᱜ ᱞᱮᱠᱟ ᱩᱱᱠᱩ ᱛᱚᱨᱦᱚᱫ ᱠᱚ ᱟᱨ ᱵᱟᱝ ᱠᱷᱟᱱ ᱛᱩᱭᱩ ᱦᱟᱰᱜᱟᱨ ᱦᱚᱸ ᱢᱮᱱᱟᱜ ᱠᱚ ᱜᱮᱭᱟ ᱟᱫᱚ ᱩᱱᱠᱩ ᱛᱷᱚᱲᱤ ᱟᱵᱚ ᱡᱚᱢ ᱫᱚ ᱵᱟᱵᱚᱱ ᱡᱚᱢ ᱠᱚᱣᱟ ᱛᱚ
ᱟᱪᱪᱷᱟ
ᱛᱚᱨᱦᱚᱫ ᱠᱚ ᱪᱮ ᱞᱮᱠᱟ ᱡᱚᱢ ᱵᱟᱲᱟ ᱦᱩᱭᱩᱜ ᱜᱮᱭᱟ ᱛᱚ᱾
ᱦᱮᱸᱜ ᱦᱮᱸᱜ ᱦᱮᱸ ᱛᱚᱨᱦᱚᱫ ᱡᱤᱞ ᱫᱚ ᱡᱚᱢ ᱵᱟᱲᱟ ᱦᱩᱭ ᱟᱠᱟᱱ ᱜᱮᱭᱟ ᱟᱫᱚ ᱢᱮᱱᱟ ᱠᱚ ᱛᱚ ᱨᱟᱱ ᱞᱮᱠᱟ ᱠᱟᱹᱢᱤᱭᱟ᱾ ᱟᱫᱚ ᱦᱟᱸᱜ ᱞᱚᱞᱚ ᱞᱚᱞᱚ ᱡᱚᱢ ᱜᱮᱠᱚ ᱞᱟᱹᱭᱟ ᱡᱮ ᱵᱟᱠᱷᱟᱱ ᱞᱮᱱᱠᱷᱟᱱ ᱦᱮᱸ ᱮᱴᱟᱜ ᱨᱚᱠᱚᱢ ᱵᱩᱡᱷᱟᱹᱜᱼᱟ ᱢᱟᱱᱮ ᱥᱤᱵᱤᱞ ᱴᱟᱜ ᱫᱚ ᱚᱱᱠᱟ ᱵᱟᱝ ᱛᱟᱦᱮᱱᱟ ᱞᱟᱹᱭᱟ ᱠᱚ᱾ ᱟᱨ ᱦᱚᱲᱢᱚ ᱨᱮᱦᱚᱸ ᱦᱟᱹᱥᱩ ᱠᱚ ᱛᱟᱦᱮᱸ ᱞᱮᱱ ᱠᱷᱟᱱ ᱜᱤᱨᱟᱹ ᱜᱟᱹᱴ ᱠᱚᱨᱮ ᱚᱱᱟ ᱠᱚᱦᱚᱸ ᱴᱷᱤᱠ ᱨᱩᱣᱟᱹᱲᱟ ᱠᱟᱨᱚᱱ ᱢᱮᱱᱟᱠᱚ ᱛᱚᱨᱦᱚᱫ ᱦᱟᱛᱛᱟ ᱪᱮᱫ ᱞᱮᱠᱟ ᱠᱮᱴᱮᱡᱼᱟ ᱦᱚᱲᱢᱚ ᱦᱚᱸ ᱛᱮᱢᱚᱱ ᱠᱮᱴᱮᱡ ᱨᱩᱣᱟᱹᱲᱚᱜᱼᱟ᱾ ᱠᱟᱛᱷᱟ ᱨᱮᱱᱟᱜ ᱟᱨᱠᱤ ᱢᱮᱱᱟᱠᱚ ᱦᱮᱸ
ᱟᱫᱚ ᱟᱹᱞᱤᱧ ᱢᱟ ᱛᱚᱨᱦᱚᱫ ᱡᱤᱞ ᱢᱟ ᱵᱟᱹᱞᱤᱧ ᱡᱚᱢ ᱵᱟᱲᱟ ᱠᱚᱣᱟ ᱟᱫᱚ ᱡᱚᱢ ᱵᱟᱲᱟ ᱟᱠᱟᱫᱟ ᱵᱮᱱ
ᱦᱮᱸ ᱡᱚᱢ ᱵᱟᱲᱟ ᱫᱚ ᱦᱩᱹᱭ ᱟᱠᱟᱱᱟᱠᱟ ᱵᱤᱥ ᱵᱟᱨ ᱫᱷᱟᱣ ᱥᱮ ᱯᱮ ᱫᱷᱟᱣ ᱚᱱᱠᱟ ᱜᱮ ᱦᱩᱭ ᱟᱠᱟᱱᱟ᱾ ᱥᱮᱸᱫᱽᱨᱟ ᱨᱮᱱᱟᱜ ᱜᱮ ᱟᱨᱠᱤ ᱥᱮᱸᱫᱽᱨᱟ ᱪᱟᱞᱟᱣ ᱠᱟᱛᱮ ᱜᱮ ᱵᱟᱠᱷᱟᱱ ᱛᱮ ᱮᱢᱱᱤ ᱛᱮᱫᱚ ᱚᱱᱠᱟ ᱫᱚ ᱵᱟᱠᱚ ᱧᱮᱞᱚᱜ ᱜᱮᱭᱟ ᱧᱮᱞ ᱦᱚᱸ ᱧᱟᱢ ᱦᱚᱸ ᱵᱟᱠᱚ ᱧᱟᱢᱚᱜ ᱜᱮᱭᱟ᱾
ᱚᱻ ᱟᱪᱪᱷᱟ
ᱦᱮᱸᱻ
ᱥᱩᱠᱨᱤ ᱠᱚ ᱵᱟᱯᱮ ᱜᱚᱡ ᱵᱟᱲᱟ ᱠᱚᱣᱟ ᱵᱤᱨ ᱥᱩᱠᱨᱤ ᱠᱚ
ᱵᱤᱨ ᱥᱩᱠᱨᱤ ᱦᱮᱸ ᱜᱚᱡ ᱫᱚ ᱜᱚᱡ ᱵᱟᱲᱟ ᱦᱩᱭ ᱟᱠᱟᱱ ᱜᱮᱭᱟ ᱟᱫᱚ ᱦᱟᱸᱜ ᱚᱱᱠᱟ ᱥᱟᱢᱱᱟ ᱥᱟᱢᱱᱤ ᱫᱚ ᱦᱟᱜ ᱤᱧ ᱦᱚᱸ ᱧᱮᱞ ᱫᱚ ᱛᱮᱢᱚᱱ ᱫᱚ ᱵᱟᱹᱧ ᱧᱮᱞ ᱟᱠᱟᱫ ᱠᱚᱣᱟ ᱢᱟᱱᱮ ᱜᱚᱡ ᱠᱟᱛᱮᱜ ᱜᱮ ᱡᱟ ᱢᱮᱫ ᱛᱮᱧ ᱧᱮᱞ ᱟᱠᱟᱫ ᱠᱚᱣᱟ ᱵᱟᱠᱷᱟᱱ ᱡᱮ ᱡᱮᱣᱮᱫ ᱠᱟᱛᱮᱫ ᱫᱚ ᱵᱟᱝ ᱦᱟᱜ᱾ ᱚᱱᱟ ᱫᱟᱹᱲ ᱯᱟᱨᱚᱢᱟᱜ ᱜᱤᱧ ᱧᱮᱞ ᱟᱠᱟᱫ ᱠᱚᱣᱟ ᱟᱫᱚ ᱧᱮᱞ ᱛᱮᱦᱚᱸ ᱠᱟᱹᱴᱤᱡ ᱵᱚᱛᱚᱨ ᱦᱚᱸ ᱵᱩᱡᱷᱟᱹᱜ ᱜᱮᱭᱟ᱾ ᱫᱮᱨᱮᱧ ᱞᱮᱠᱟ ᱰᱟᱴᱟ ᱩᱰᱩᱠ ᱠᱚᱜ ᱛᱟᱠᱚᱣᱟ ᱥᱟᱢᱟᱝ ᱨᱮᱜᱮ ᱟᱫᱚ ᱯᱟᱞᱮᱱ ᱜᱮᱻ ᱜᱮᱨ ᱵᱟᱡᱟᱣ ᱠᱮᱫ ᱢᱮ ᱯᱷᱟᱹᱲᱤ ᱨᱮᱜᱮ ᱠᱟᱛᱷᱟ ᱨᱮᱦᱚᱸ ᱨᱚᱲ ᱨᱮᱦᱚᱸ ᱵᱚᱛᱚᱨ ᱜᱮᱠᱚ ᱞᱟᱹᱭᱟ ᱡᱤᱞ ᱜᱮᱠᱚ ᱦᱮᱸᱻ ᱟᱫᱚ ᱦᱟᱸᱜ ᱟᱵᱚᱻ ᱠᱩ ᱮᱢᱱᱤ ᱡᱟᱦᱟᱸ ᱟᱹᱛᱩ ᱚᱲᱟᱜ ᱟᱹᱥᱩᱞ ᱥᱩᱠᱨᱤ ᱠᱚ ᱡᱮᱢᱚᱱ ᱡᱚᱢ ᱨᱮ ᱥᱤᱵᱤᱞ ᱱᱚᱝᱠᱟ ᱜᱮ ᱟᱫᱚ ᱢᱮᱱᱠᱷᱟᱱ ᱩᱱᱠᱩᱣᱟᱜ ᱫᱚ ᱠᱟᱹᱴᱤᱡ ᱠᱮᱴᱮᱡ ᱧᱚᱜ ᱡᱤᱞ ᱠᱚ ᱢᱟᱱᱮ ᱟᱞᱟᱫ ᱠᱟᱹᱴᱤᱡ ᱟᱹᱭᱠᱟᱹᱜᱼᱟ ᱩᱱᱟᱹᱜ ᱥᱩᱱᱩᱢ ᱥᱮ ᱪᱚᱨᱵᱤ ᱫᱚ ᱦᱟᱜ ᱚᱱᱠᱟ ᱫᱚ ᱵᱟᱝ ᱛᱟᱦᱮᱱ ᱛᱟᱠᱚ ᱜᱮᱭᱟ᱾
ᱱᱮᱝᱜᱟ ᱥᱩᱠᱨᱤ ᱞᱮᱠᱟ ᱫᱚ ᱵᱟᱝ ᱛᱟᱦᱮᱸ ᱛᱟᱠᱚᱣᱟ ᱡᱮᱴᱟ ᱟᱵᱚ ᱟᱹᱪᱩᱨ ᱵᱟᱲᱟᱭ ᱜᱮ ᱚᱱᱠᱟ ᱞᱮᱠᱟ ᱫᱚ ᱵᱟᱝ ᱟᱪᱪᱷᱟ ᱛᱚ ᱡᱚᱢ ᱫᱚ ᱢᱟᱱᱮ ᱟᱹᱰᱤ ᱥᱤᱵᱤᱞ ᱜᱮ ᱵᱩᱡᱷᱟᱹᱜᱼᱟ
ᱦᱮᱸ ᱦᱮᱸ ᱟᱫᱚ ᱩᱱᱠᱩ ᱫᱚ ᱦᱟᱸᱜ ᱵᱤᱨ ᱵᱩᱨᱩ ᱨᱮᱱᱟᱜ ᱨᱮᱦᱮᱫ ᱠᱚ ᱡᱚᱢ ᱵᱟᱲᱟ ᱠᱟᱛᱮᱜ ᱜᱮ ᱢᱮᱱᱟᱜ ᱠᱚᱣᱟ ᱥᱮ᱾ ᱦᱚᱲᱢᱚ ᱠᱚᱦᱚᱸ ᱠᱮᱴᱮᱡ ᱜᱮ ᱮᱢᱱᱤ ᱛᱮᱫᱚ ᱚᱱᱠᱟ᱾ ᱥᱮᱬᱟ ᱥᱮᱬᱟ ᱫᱟᱲᱮᱛᱚᱠᱚ ᱤᱭᱟᱹᱭᱟ ᱩᱞᱴᱟᱹᱣ ᱜᱚᱫ ᱠᱟᱜᱼᱟ ᱩᱞᱴᱟᱹᱣ ᱩᱞᱴᱟᱹᱣ ᱟᱠᱚ
ᱯᱷᱟᱭᱫᱟ ᱜᱮ ᱛᱟᱦᱮᱱᱟ
ᱦᱮᱸ ᱦᱮᱸᱻ
ᱟᱨ ᱡᱮᱢᱚᱱ ᱩᱱᱠᱩ ᱢᱟᱨᱟᱜ ᱠᱚᱠᱚ ᱧᱮᱞ ᱵᱟᱲᱟᱜ ᱛᱟᱦᱮᱸᱫ ᱫᱚᱢᱮᱜᱮ ᱟᱛᱩ ᱠᱚᱨᱮ ᱠᱚ ᱟᱬᱜᱚ ᱵᱟᱲᱟᱜ ᱛᱟᱦᱮᱸᱱᱟ
ᱮᱦᱮᱜ
ᱟᱫᱚ ᱪᱮᱫ ᱚᱱᱟ ᱥᱮᱸᱫᱽᱨᱟ ᱠᱷᱟᱹᱛᱤᱨ ᱛᱮᱜᱮ ᱦᱟᱸᱜ ᱟᱹᱰᱤ ᱜᱟᱱ ᱜᱮᱠᱚ ᱤᱭᱟᱹ ᱪᱟᱵᱟᱣ ᱠᱟᱱᱟ ᱟᱫ ᱪᱟᱵᱟᱣ ᱠᱟᱱᱟ ᱡᱷᱚᱛᱚ ᱜᱮ
ᱟᱫᱚ ᱦᱟᱸᱜ ᱱᱤᱛᱚᱜ ᱦᱚᱸ ᱩᱱᱠᱩ ᱫᱚ ᱟᱫᱚ ᱨᱮᱱᱟᱜ ᱠᱟᱨᱚᱱ ᱦᱚᱸ ᱛᱮᱭᱟᱨ ᱟᱠᱟᱱᱟ ᱠᱟᱨᱚᱱ ᱫᱟᱨᱮ ᱠᱚᱵᱚᱱ ᱢᱟᱜ ᱮᱫᱟ᱾ ᱟᱹᱰᱤ ᱜᱮ ᱫᱚᱢᱮ ᱢᱟᱜᱚᱜ ᱠᱟᱱᱟ ᱞᱟᱹᱠᱛᱤ ᱫᱚ ᱵᱟᱝ ᱠᱟᱱᱟ ᱩᱱᱟᱹᱜ ᱫᱚ ᱞᱟᱹᱠᱛᱤ ᱡᱟᱹᱱᱤᱡ ᱜᱮ ᱮᱢ ᱩᱪᱤᱛ ᱠᱟᱱᱟ᱾ ᱟᱫᱚ ᱚᱱᱟᱜᱮ ᱦᱟᱸᱜ ᱩᱱᱠᱩᱣᱟᱜ ᱛᱟᱦᱮᱱ ᱴᱷᱟᱶ ᱜᱮ ᱴᱟᱺᱰᱤᱜ ᱠᱟᱱ ᱠᱷᱟᱱ ᱫᱚ ᱛᱟᱦᱮᱱᱟᱠᱚ ᱚᱠᱟᱨᱮ᱾
ᱫᱟᱨᱮ ᱢᱚᱸ ᱤᱭᱟᱹ ᱠᱚ ᱩᱱᱠᱩ ᱤᱭᱟᱹ ᱠᱚ ᱟᱫᱚᱜ ᱟᱫᱚᱜ ᱠᱟᱱ ᱛᱟᱠᱚᱶᱟ᱾
ᱦᱮᱸ
ᱥᱚᱝᱠᱚᱴ ᱠᱚ ᱵᱩᱡᱷᱟᱹᱣ ᱫᱟ ᱩᱱᱠᱩ ᱦᱚᱸ
ᱦᱮᱸ ᱦᱮᱸ ᱟᱫᱚ ᱧᱟᱢ ᱫᱚᱠᱚ ᱧᱟᱢᱚᱜ ᱜᱮᱭᱟ ᱟᱫᱚ ᱱᱤᱛᱚᱜ ᱫᱚ ᱥᱩᱨ ᱠᱚᱨᱮ ᱫᱚ ᱵᱟᱝ ᱵᱟᱠᱷᱟᱱ ᱫᱚ ᱞᱟᱦᱟ ᱫᱚ ᱥᱩᱨ ᱠᱚᱨᱮ ᱡᱟᱦᱟᱸ ᱜᱟᱰᱟ ᱥᱚᱰᱚᱜ ᱡᱷᱟᱨᱱᱟ ᱠᱚ ᱢᱮᱱᱟᱜᱼᱟ ᱚᱱᱟ ᱠᱚᱨᱮ ᱠᱚ ᱧᱮᱞ ᱵᱟᱲᱟᱜ ᱛᱟᱦᱮᱸᱫ ᱟᱲᱜᱳᱜ ᱟᱠᱚ ᱫᱟᱜ ᱧᱩ ᱠᱚ
ᱟᱫᱚ ᱱᱤᱛᱚᱜ ᱫᱚ ᱚᱱᱟ ᱠᱚᱨᱮ ᱫᱚ ᱦᱟᱜ ᱟᱹᱰᱤ ᱜᱮ ᱴᱟᱺᱰᱤ ᱦᱮᱡ ᱟᱠᱟᱱᱟ ᱛᱚ ᱚᱱᱮ ᱡᱮᱢᱚᱱ ᱥᱮᱬᱟ ᱥᱮᱬᱟ ᱢᱟᱛᱠᱚᱢ ᱫᱟᱨᱮ ᱠᱚ ᱚᱱᱟ ᱠᱚᱦᱚᱸ ᱫᱚᱢᱮ ᱢᱟᱜᱚᱜ ᱠᱟᱱᱟ
ᱟᱪᱪᱷᱟ ᱟᱪᱪᱷᱟ
ᱦᱮᱸᱻ
ᱩᱱᱟ. ᱜ ᱡᱟᱹᱥᱛᱤ ᱫᱚ ᱵᱟᱠᱚ ᱧᱮᱞ ᱛᱤᱭᱚᱜᱚᱜ ᱠᱟᱱᱟ
ᱵᱟᱝ ᱵᱟᱝ ᱞᱟᱦᱟ ᱛᱮᱫᱚ ᱟᱵᱚ ᱥᱟᱱᱛᱟᱲ ᱠᱚᱫᱚ ᱢᱮᱱ ᱞᱮᱠᱷᱟᱱ ᱫᱚ ᱦᱟᱥᱟ ᱡᱟᱭᱜᱟ ᱫᱚ ᱵᱤᱨ ᱵᱩᱨᱩ ᱨᱮᱦᱚᱸ ᱛᱟᱦᱮᱸ ᱫᱚ ᱛᱟᱦᱮᱸ ᱠᱟᱱ ᱛᱟᱠᱚᱣᱟ ᱟᱫᱚ ᱱᱤᱛᱚᱜ ᱫᱚ ᱦᱟᱸᱜ ᱚᱱᱟ ᱪᱮᱛᱟᱱ ᱨᱮ ᱟᱨᱚ ᱮᱴᱟᱜ ᱪᱷᱟᱹᱛᱤᱠ ᱠᱚᱦᱚᱸ ᱠᱚ ᱨᱟᱡᱟᱜ ᱠᱟᱱ ᱛᱟᱵᱚᱱᱟ ᱮᱲᱭᱮᱫ ᱵᱚᱱᱟ ᱠᱚ ᱚᱱᱠᱟᱜᱮ ᱠᱤᱪᱷᱩ